ᱡᱚᱦᱟᱨ ᱜᱮ ᱜᱚᱢᱠᱮ
ᱦᱮᱸ ᱡᱚᱦᱟᱨ ᱜᱮ
ᱦᱳᱭ ᱪᱮᱫ ᱞᱮᱠᱟ ᱱᱟᱯᱟᱭ ᱵᱟᱲᱟ ᱜᱮ᱾ ᱦᱳᱭ ᱟᱸᱡᱚᱢᱚᱜ ᱠᱟᱱ ᱜᱮᱭᱟ ᱟᱨ ᱟᱹᱞᱤᱧᱟᱜ ᱱᱚᱛᱮ ᱨᱚᱲ ᱵᱮᱱ ᱟᱸᱡᱚᱢᱮᱜ ᱠᱟᱱ ᱜᱮᱭᱟ᱾
ᱦᱮᱸ ᱦᱮᱸ ᱟᱸᱡᱚᱢᱚᱜ ᱠᱟᱱ ᱜᱮᱭᱟ ᱦᱮᱸ,
ᱦᱳᱭ ᱜᱚᱢᱠᱮ ᱛᱟ ᱦᱩᱸ
ᱟᱫᱚ ᱚᱱᱟ ᱡᱟᱦᱟᱸᱞᱤᱧ ᱞᱟᱹᱭ ᱮᱫᱟ ᱚ ᱚᱱ ᱚᱸᱰᱮ ᱠᱷᱚᱱᱟᱜ ᱜᱮᱞᱤᱧ ᱟᱨᱟᱢ ᱵᱳᱭᱟ᱾
ᱟ ᱦᱳᱭ ᱚᱸᱰᱮ ᱠᱷᱚᱡ ᱦᱚᱸᱵᱮᱱ ᱟᱨᱟᱢ ᱫᱟᱲᱮᱭᱟᱜ ᱜᱮᱭᱟ ᱵᱟᱠᱷᱟᱡ ᱫᱚ ᱮᱴᱟᱜᱟᱜ ᱥᱟᱠᱟᱢ ᱞᱟᱝ ᱜᱟᱞᱢᱟᱨᱟᱣ ᱞᱮᱱᱠᱷᱟᱱ ᱟᱹᱰᱤ ᱱᱟᱯᱟᱭ ᱦᱩᱭ ᱠᱚᱜᱼᱟ᱾
ᱳ ᱟᱪ ᱟᱪ
ᱟᱨ ᱱᱚᱣᱟ ᱦᱟᱺᱰᱤ ᱦᱟᱺᱰᱤ ᱯᱟᱹᱣᱨᱚ ᱱᱤᱭᱟᱹ ᱞᱟᱝ ᱦᱚᱲ ᱞᱮᱠᱟᱱᱡ ᱱᱟᱦᱟᱜ ᱚᱱᱟ ᱫᱚ ᱟᱹᱰᱤ ᱢᱚᱸᱡᱽ ᱦᱩᱭ ᱠᱚᱜᱼᱟ ᱟᱵᱩ ᱥᱚᱢᱟᱡᱽ ᱠᱩ
ᱦᱮᱸ ᱦᱮᱸ ᱦᱮᱸ ᱟᱪᱪᱷᱟ᱾ ᱢᱟ ᱛᱟᱦᱞᱮ ᱠᱟᱛᱷᱟ ᱨᱮᱭᱟᱜ ᱨᱟᱠᱟᱵ ᱵᱤᱱ ᱦᱟᱸᱜ ᱟᱹᱞᱤᱧ ᱞᱤᱧ ᱞᱟᱹᱭᱮᱫᱼᱟ ᱦᱟᱸᱜ
ᱦᱳᱭ ᱦᱳᱭ ᱛᱟᱦᱚᱞᱮ ᱜᱚᱢᱠᱮ ᱱᱤᱛ ᱠᱟᱛᱮᱫ ᱵᱚᱱ ᱧᱮᱞᱮᱫ ᱠᱟᱱᱟ ᱱᱚᱣᱟ ᱟᱵᱚ ᱟᱛᱳ ᱨᱮ ᱦᱟᱺᱰᱤ ᱯᱟᱹᱣᱨᱟᱹ ᱥᱮ ᱟᱹᱰᱤ ᱜᱟᱱ ᱚᱱᱠᱟᱱ ᱦᱚᱲ ᱠᱚ ᱠᱟᱹᱴᱤᱡ ᱠᱟᱹᱴᱤᱡ ᱜᱤᱫᱽᱨᱟᱹ ᱠᱷᱚᱱ ᱩᱱᱠᱩ ᱠᱚ ᱥᱮᱬᱟᱭ ᱠᱟᱱᱟ ᱟᱨ ᱱᱚᱣᱟ ᱫᱚ ᱢᱤᱫᱴᱮᱱ ᱟᱹᱰᱤ ᱦᱩᱫᱤᱥᱟᱱ ᱠᱟᱛᱷᱟ ᱠᱟᱛᱷᱟ ᱠᱟᱱᱟ ᱡᱮ ᱠᱟᱹᱴᱤᱡ ᱠᱷᱚᱡ ᱱᱚᱣᱟ ᱦᱟᱺᱰᱤ ᱯᱟᱣᱨᱟ ᱥᱮᱬᱟ ᱟᱨ ᱟᱵᱚᱣᱟᱜ ᱥᱚᱢᱟᱡᱽ ᱞᱟᱹᱜᱤᱫ ᱛᱮ ᱢᱟᱱᱮ ᱟᱹᱰᱤ ᱜᱟᱱ ᱦᱩᱫᱤᱥ ᱦᱩᱭᱩᱜ ᱠᱟᱱᱟ ᱡᱮ ᱟᱵᱚᱨᱮᱱ ᱠᱟᱹᱴᱤᱡ ᱠᱟᱹᱴᱤᱡ ᱜᱤᱫᱽᱨᱟᱹ ᱱᱤᱛ ᱠᱷᱚᱱᱚᱡ ᱠᱚ ᱧᱩ ᱪᱮᱫ ᱟᱠᱟᱱᱟ᱾ ᱛᱚ ᱦᱤᱡᱩᱜ ᱠᱟᱱ ᱫᱤᱱᱨᱮ ᱩᱱᱠᱩᱣᱟᱜ ᱦᱚᱲᱢᱚ ᱠᱚᱦᱚᱸ ᱟᱹᱰᱤ ᱢᱟᱱᱮ ᱫᱤᱠᱟ. ᱛ ᱦᱳᱭᱳᱜ ᱦᱳᱭ ᱫᱟᱲᱮᱭᱟᱜᱼᱟ ᱡᱮᱢᱚᱱ ᱠᱤᱰᱱᱤ ᱠᱚᱦᱚᱸ ᱯᱷᱮᱞ ᱫᱟᱲᱮᱭᱟᱜᱼᱟ ᱞᱤᱵᱷᱟᱨ ᱠᱚᱦᱚᱸ ᱯᱷᱮᱞ ᱫᱟᱲᱮᱭᱟᱜᱼᱟ᱾ ᱟᱫᱚ ᱚᱱᱟ ᱤᱭᱟᱹᱛᱤᱧ ᱢᱮᱱᱟ ᱦᱟᱺᱰᱤ ᱯᱟᱹᱣᱨᱟᱹ ᱠᱚᱫᱚ ᱦᱟᱜ ᱛᱷᱚᱲᱟ ᱠᱚᱢ ᱧᱚᱜ ᱜᱮ ᱞᱟᱹᱠᱛᱤᱭᱟ᱾ ᱟᱨ ᱟᱵᱚᱣᱟᱜ ᱢᱟᱢ ᱵᱟᱰᱟᱭ ᱜᱮ ᱯᱚᱨᱚᱵᱽ ᱯᱩᱱᱟᱹᱭ ᱨᱮᱜᱮ ᱦᱟᱺᱰᱤ ᱯᱟᱹᱣᱨᱟᱹ ᱢᱟ ᱛᱟᱦᱮᱸᱱ ᱜᱤ᱾ ᱟᱨ ᱪᱮᱫᱟᱜ ᱡᱮ ᱵᱚᱸᱜᱟ ᱵᱩᱨᱩ ᱠᱚ ᱱᱟᱜ ᱦᱟᱺᱰᱤ ᱠᱚᱛᱮ ᱜᱮᱵᱚᱱ ᱫᱮᱵᱟ ᱥᱮᱵᱟ ᱠᱚ ᱛᱟᱦᱮᱱᱟ ᱦᱳᱭ ᱥᱮ ᱜᱚᱝᱠᱮ᱾
ᱦᱮᱸ ᱟᱫᱚ ᱜᱚᱢᱠᱮ ᱦᱟᱜ ᱚᱱᱠᱟᱜ ᱠᱟᱱᱟ ᱱᱟᱜ ᱧᱩ ᱫᱚ ᱜ ᱚᱱᱠᱟ ᱟᱹᱰᱤ ᱦᱩᱰᱤᱧ ᱜᱤᱫᱽᱨᱟᱹ ᱠᱚᱜᱮ ᱠᱚ ᱧᱩᱭᱮᱫᱼᱟ᱾ ᱦᱮᱸ ᱟᱫᱚ ᱩᱱᱠᱩ ᱱᱟᱜ ᱦᱳᱭ ᱛᱚ ᱩᱱᱟᱹᱜ ᱵᱟᱠᱚ ᱢᱟᱱᱮ ᱵᱩᱡᱷᱟᱹᱣ ᱥᱚᱠᱛᱤ ᱦᱚᱸ ᱵᱟᱹᱱᱩᱜ ᱛᱟᱠᱚᱣᱟ ᱥᱮ ᱜᱟᱨᱡᱮᱱ ᱠᱚᱦᱚᱸ ᱠᱟᱹᱴᱤᱡ ᱩᱱᱟᱹᱜ ᱥᱚᱪᱮᱛᱚᱱ ᱵᱟᱹᱱᱩᱜ ᱠᱚᱣᱟ ᱚᱱᱟᱛᱮ ᱚᱱᱠᱟ ᱤᱭᱟᱹ ᱠᱟᱹᱢᱤ ᱥᱮᱫ ᱠᱚ ᱞᱟᱦᱟᱜ ᱠᱟᱱᱟ᱾ ᱟᱫᱚ ᱢᱚᱴᱟᱢᱩᱴᱤ ᱚᱱᱟ ᱢᱟᱛᱚ ᱟᱹᱰᱤ ᱜᱮ ᱠᱷᱟᱨᱟᱯ ᱜᱮᱭᱟ ᱟᱨ ᱥᱚᱢᱟᱡᱽ ᱥᱮᱫ ᱛᱮᱦᱚᱸ ᱟᱹᱰᱤ ᱜᱮ ᱠᱷᱟᱨᱟᱯᱚᱜ ᱠᱟᱱᱟ ᱟᱨᱠᱤ ᱦᱚᱲ ᱠᱚ ᱢᱟᱱᱮ ᱨᱚᱲ ᱨᱮᱱᱟᱜ ᱢᱤᱫᱴᱟᱝ ᱤᱭᱟᱹ ᱠᱚ ᱧᱟᱢᱮᱫᱼᱟ ᱚᱱᱟᱛᱮ ᱞᱟᱹᱭᱟᱠᱚ ᱱᱟᱦᱜ ᱩᱱᱠᱩ ᱪᱷᱟᱹᱛᱤᱠ ᱡᱟᱹᱛᱤ ᱠᱚᱠᱚ ᱞᱟᱹᱭᱟ ᱱᱟᱜ ᱡᱮ ᱱᱩᱠᱩ ᱫᱚ ᱱᱚᱜᱼᱚ ᱱᱚᱝᱠᱟ ᱜᱤᱫᱽᱨᱟᱹ ᱠᱷᱚᱱ ᱜᱮ ᱦᱟᱺᱰᱤ ᱵᱚ ᱨᱩᱜᱩ ᱧᱩᱭᱟ ᱥᱮ ᱮ ᱵᱳᱞ ᱠᱟᱛᱮᱜ ᱦᱟᱸᱰᱮ ᱱᱟᱰᱮ ᱠᱚ ᱜᱷᱟᱞᱴᱟᱣ ᱟᱹᱪᱩᱨᱚᱜᱼᱟ᱾ ᱦᱮᱸ ᱚᱱᱟ ᱫᱚ ᱱᱟᱜ ᱟᱵᱚᱣᱟᱜ ᱥᱚᱢᱟᱡᱽ ᱱᱤᱭᱮ ᱟᱹᱰᱤ ᱢᱤᱫᱴᱟᱝ ᱵᱟᱹᱲᱤᱡ ᱠᱷᱚᱵᱚᱨ ᱟᱨᱠᱤ ᱵᱟᱹᱲᱤᱡ ᱤᱭᱟᱹ ᱥᱮᱫ ᱪᱟᱞᱟᱜ ᱠᱟᱱᱟ
ᱦᱳᱭ ᱦᱳᱭ ᱟᱨ ᱥᱟᱱᱟᱢ ᱠᱷᱚᱱ ᱞᱟᱹᱴᱩ ᱠᱟᱛᱷᱟ ᱫᱚ ᱱᱚᱣᱟ ᱠᱟᱱᱟ ᱡᱮ ᱟᱵᱚ ᱡᱟᱦᱟᱸ ᱛᱤᱱᱟᱹᱜ ᱜᱮ ᱮᱱᱛᱮᱱ ᱯᱨᱳᱜᱨᱟᱢ ᱢᱟᱱᱮ ᱵᱚᱱ ᱠᱚᱨᱟᱣ ᱚᱪᱚᱭᱮᱫ ᱠᱟᱱᱟ ᱧᱤᱫᱟᱹ ᱠᱚ
ᱦᱢ ᱾
ᱟᱸ ᱚᱠᱟᱨᱮᱪᱚ ᱚᱨᱠᱮᱥᱴᱨᱟ ᱚᱠᱟᱨᱮᱪᱚ ᱡᱟᱛᱨᱟ ᱚᱠᱟᱨᱮᱪᱚ ᱠᱚᱵᱚᱞ ᱜᱟᱛᱮᱜ ᱱᱟᱜ ᱟᱫᱚ ᱚᱱᱟ ᱴᱟᱺᱰᱤ ᱟᱠᱷᱲᱟ ᱨᱮ ᱱᱟᱜ ᱮᱢ ᱧᱮᱞ ᱠᱚᱣᱟ ᱟᱵᱚᱨᱮᱱ ᱢᱟᱹᱭ ᱛᱮᱠᱚ, ᱵᱤᱴᱤ ᱛᱮᱠᱚ ᱦᱟᱺᱰᱤ ᱠᱚ ᱟᱹᱷᱨᱤᱧᱟ ᱟᱨ ᱩᱱᱠᱩ ᱜᱚᱴᱟ ᱧᱤᱫᱟᱹ ᱚᱸᱰᱮ ᱠᱚ ᱛᱟᱦᱮᱱᱟ ᱟᱫᱚ ᱥᱟᱱᱟᱢ ᱠᱷᱚᱱ ᱞᱟᱹᱴᱩ ᱠᱟᱛᱷᱟ ᱫᱚ ᱱᱚᱶᱟ ᱠᱟᱱᱟ ᱡᱮ ᱩᱱᱠᱩ ᱢᱟᱹᱭ ᱛᱮᱠᱚ ᱵᱤᱴᱤ ᱛᱮᱠᱚ ᱠᱚ ᱧᱮᱞ ᱠᱟᱛᱮᱜ ᱟᱹᱰᱤᱜᱟᱱ ᱠᱚᱲᱟ ᱠᱚ ᱱᱟᱦᱟᱜ ᱠᱚ ᱦᱤᱡᱩᱜᱼᱟ ᱦᱟᱺᱰᱤ ᱧᱩ ᱟᱨ ᱚᱸᱰᱮ ᱱᱟᱦᱟᱜ ᱜᱚᱴᱟ ᱧᱤᱫᱟᱹ ᱱᱟᱦᱟᱜ ᱠᱚ ᱧᱩ ᱠᱮᱫ ᱜᱮ ᱟᱨ ᱧᱩ ᱠᱟᱛᱮᱜ ᱱᱟᱦᱟᱜ ᱱᱚᱝᱠᱟ ᱠᱚ ᱵᱷᱩᱞᱩᱜᱼᱟ ᱩᱱᱠᱩ ᱵᱩᱞ ᱠᱟᱛᱮᱫ ᱜᱮ ᱚᱸᱰᱮ ᱜᱮᱠᱚ ᱜᱩᱲᱫᱟᱹᱝᱚᱜᱼᱟ ᱟᱨ ᱩᱱᱠᱩᱣᱟᱜ ᱢᱳᱵᱟᱭᱤᱞ ᱠᱚ ᱥᱮ ᱠᱤᱢᱵᱟ ᱯᱚᱭᱥᱟ ᱠᱚᱦᱚᱸ ᱯᱚᱠᱮᱴ ᱠᱷᱚᱡ ᱠᱚ ᱟᱹᱠᱨ ᱠᱟᱜ ᱟᱹᱠᱤᱨ ᱫᱟᱲᱮᱛᱟᱠᱚᱣᱟ ᱟᱨ ᱡᱟᱦᱟᱸᱭ ᱠᱚ ᱡᱮᱢᱚᱱ ᱩᱱᱠᱩ ᱵᱩᱞ ᱠᱟᱛᱮᱫ ᱱᱟᱦᱟᱜ ᱜᱟᱹᱰᱤ ᱛᱮ ᱚᱲᱟᱜ ᱡᱚᱠᱷᱚᱱ ᱠᱚ ᱨᱩᱣᱟᱹᱲᱟ ᱩᱱᱠᱩ ᱦᱚᱨ ᱵᱤᱨ ᱨᱮ ᱱᱟᱦᱟᱜ ᱟᱹᱰᱤ ᱟᱸᱴ ᱱᱚᱝᱠᱟ ᱦᱚᱨ ᱨᱮ ᱜᱟᱹᱰᱤ ᱜᱷᱚᱲᱟ ᱠᱚ ᱛᱟᱹᱠᱤᱡ ᱫᱟᱲᱮᱭᱟᱜᱼᱟ ᱥᱮᱠᱚ ᱮᱠᱥᱤᱰᱮᱱᱴ ᱦᱚᱸᱠᱚ ᱦᱩᱭ ᱫᱟᱲᱮᱭᱟᱜᱼᱟ ᱴᱷᱚᱠᱚᱨ ᱦᱚᱸ ᱦᱳᱭᱥᱮ
ᱛᱚ ᱚᱱᱮ ᱚᱱᱟ ᱟᱭᱢᱟ ᱜᱟᱱ ᱢᱤᱫᱴᱮᱱ ᱢᱟᱱᱮ ᱚᱱᱠᱟ ᱠᱟᱨᱚᱱ ᱢᱮᱱᱟᱜᱼᱟ ᱡᱟᱦᱟᱸ ᱫᱚ ᱦᱟᱺᱰᱤ ᱢᱮᱞᱟ ᱴᱷᱮᱞᱟᱨᱮ ᱥᱮ ᱮᱱᱛᱮᱱ ᱵᱟᱹᱲᱛᱤ ᱧᱩ ᱞᱟᱹᱜᱤᱫ ᱢᱟᱱᱮ ᱵᱟᱹᱲᱛᱤ ᱧᱩ ᱠᱟᱛᱮᱫ ᱱᱟᱦᱟᱜ ᱟᱹᱰᱤ ᱟ ᱦᱩᱫᱤᱥᱟᱱ ᱠᱟᱛᱷᱟ ᱠᱟᱱᱟ ᱟᱹᱵᱮᱱ ᱪᱮᱫ ᱵᱮᱱ ᱢᱮᱱ ᱦᱚᱪᱚᱭᱮᱫᱟ ᱱᱚᱣᱟᱨᱮ?
ᱦᱮᱸ ᱜᱚᱝᱠᱮ ᱟᱫᱚ ᱡᱮᱢᱚᱱ ᱥᱚᱢᱟᱡ ᱨᱮ ᱢᱮᱱᱟᱜ ᱛᱟᱵᱚᱱᱟ ᱟᱫᱚ ᱢᱢ ᱥᱚᱢᱟᱡ ᱨᱮ ᱢᱮᱱᱟᱜ ᱛᱟᱵᱚᱱᱟ ᱢᱮᱱᱛᱮᱜᱮ ᱟᱫᱚ ᱩᱱᱟᱹᱜ ᱚᱱᱠᱟ ᱫᱚ ᱧᱩ ᱦᱩᱭᱩᱜᱼᱟ ᱚᱱᱟ ᱫᱚ ᱢᱤᱫᱴᱟᱝ ᱤᱭᱟᱹ ᱫᱚ ᱵᱟᱝ ᱠᱟᱱᱟ ᱟᱨᱠᱤ ᱢᱢ ᱥᱚᱢᱟᱡᱽ ᱨᱮ ᱢᱮᱱᱟᱜᱼᱟ ᱚᱱᱟ ᱫᱚ ᱟ ᱢᱢ ᱵᱚᱸᱜᱟ ᱵᱩᱨᱩ ᱠᱚᱨᱮ ᱦᱚᱸ ᱞᱟᱜᱟᱜ ᱜᱮᱭᱟ ᱟᱫᱚ ᱟᱢ ᱡᱩᱫᱤ ᱡᱩᱫᱤ ᱚᱱᱠᱟ ᱧᱩ ᱵᱩᱞ ᱠᱟᱛᱮᱢ ᱜᱤᱛᱤᱡ ᱵᱟᱲᱟᱜᱼᱟ ᱚᱱᱠᱟ ᱟᱸ ᱟᱸ ᱧᱮᱞ ᱦᱩᱭᱩᱜ ᱠᱟᱱᱟ ᱡᱮ ᱚᱱᱠᱟ ᱧᱩ ᱵᱩᱞᱩᱜ ᱠᱟᱱᱟ ᱠᱚ ᱟᱜ ᱟᱫᱚ ᱠᱟᱹᱢᱤ ᱠᱚᱦᱚᱸ ᱵᱟᱠᱚ ᱪᱟᱞᱟᱜ ᱠᱟᱱᱟ ᱥᱮᱨᱚᱠᱚᱢ ᱵᱟᱹᱩᱣᱟᱱ ᱠᱚᱲᱟ ᱠᱚᱫᱚ ᱧᱮᱞ ᱠᱚᱢᱱᱦᱟᱜ ᱧᱩ ᱵᱩᱞ ᱠᱟᱛᱮᱜ ᱠᱟᱹᱢᱤ ᱠᱚ ᱵᱟᱠᱚ ᱪᱟᱞᱟᱜ ᱠᱟᱱᱟ ᱟᱫᱚ ᱟᱠᱚᱨᱮᱱ ᱵᱟᱹᱦᱩ ᱜᱮ ᱠᱟᱹᱢᱤ ᱠᱚ ᱪᱟᱞᱟᱜ ᱠᱟᱱᱟ ᱠᱩᱞᱮᱫ ᱠᱚᱣᱟ ᱠᱚ ᱚᱱᱟ ᱦᱚᱸ ᱢᱤᱫᱴᱟᱝ ᱵᱟᱹᱲᱤᱡ ᱜᱮ ᱧᱮᱞᱚᱜᱼᱟ ᱚᱱᱟ ᱦᱚᱸ
ᱦᱳᱭ ᱦᱳᱭ ᱟᱹᱰᱤ ᱱᱟᱯᱟᱭ ᱵᱮᱱ ᱢᱮᱱ ᱠᱮᱭᱟ ᱟᱨ ᱟᱹᱰᱤ ᱫᱟᱢᱟᱱ ᱠᱟᱛᱷᱟ ᱟᱨ ᱥᱟᱹᱨᱤ ᱠᱟᱛᱷᱟ ᱠᱟᱱ ᱜᱮᱭᱟ ᱱᱚᱣᱟ ᱫᱚ ᱾ ᱢᱟᱱᱮ ᱟᱠᱚᱨᱮᱱ ᱵᱟᱹᱦᱩ ᱠᱚ ᱠᱩᱞᱮᱫ ᱠᱚᱣᱟ ᱠᱟᱹᱢᱤ ᱟᱹᱞᱤᱧ ᱫᱚ ᱱᱚᱣᱟ ᱫᱚ ᱱᱟᱦᱟᱜ ᱢᱮᱫ ᱛᱮᱞᱤᱧ ᱧᱮᱞᱮᱫ ᱠᱟᱱᱟ ᱱᱚᱣᱟ ᱟᱞᱮ ᱥᱮᱫ ᱨᱮ ᱚᱱᱠᱟ ᱦᱩᱭᱩ ᱜᱚᱜ ᱦᱩᱭ ᱵᱟᱲᱟᱣ ᱠᱟᱱᱟ ᱟᱨ ᱦᱩᱭᱩᱜ ᱠᱟᱱ ᱜᱮᱭᱟ ᱡᱮ ᱩᱱᱤ ᱠᱚᱲᱟ ᱫᱚ ᱱᱟᱦᱟᱜ ᱪᱮᱫ ᱮ ᱪᱤᱠᱟᱹᱭᱟ ᱩᱱᱤ ᱫᱚ ᱦᱟᱺᱰᱤ ᱜᱮ ᱱᱟᱦᱟᱜ ᱮ ᱧᱩ ᱠᱮᱫᱮᱭᱟ ᱩᱱᱤ ᱫᱚ, ᱦᱟᱺᱰᱤ ᱫᱚ ᱟᱡ ᱫᱚ ᱵᱟᱭ ᱧᱩ ᱠᱟᱜᱼᱟ ᱦᱟᱺᱰᱤ ᱧᱩ ᱠᱮᱫᱮᱭᱟ ᱱᱟᱦᱟᱜ ᱩᱱᱤ ᱫᱚ ᱾ ᱪᱮᱫᱟᱜ ᱡᱮ ᱦᱟᱺᱰᱤ ᱜᱮᱛᱚ ᱱᱚᱣᱟ ᱤᱭᱟᱹᱛᱤᱧ ᱢᱮᱱᱮᱫ ᱠᱟᱱᱟ ᱫᱤᱱᱟᱹᱢ ᱥᱮᱛᱟᱜ ᱨᱮ ᱵᱮᱨᱤᱜ ᱠᱟᱛᱮᱜ ᱩᱱᱤ ᱡᱩᱫᱤ ᱢᱤᱫ ᱯᱟᱲ ᱵᱟᱭ ᱧᱩ ᱞᱟᱭ ᱠᱷᱟᱡ ᱢᱟᱱᱮ ᱢᱤᱫ ᱫᱷᱟᱣ ᱢᱟᱱᱮ ᱢᱤᱫ ᱯᱟᱴ ᱚᱱᱟ ᱵᱟᱭ ᱧᱩ ᱞᱮᱠᱷᱟᱡ ᱱᱟᱦᱟᱸᱜ ᱩᱱᱤ ᱦᱚᱲᱟᱜ ᱫᱚ ᱛᱤ ᱠᱚ ᱛᱷᱟᱨ ᱛᱷᱟᱨᱟᱜ ᱛᱟᱭᱟ ᱦᱳᱭ ᱚᱱᱮ ᱩᱱᱟᱹᱜ ᱰᱷᱮᱨ ᱜᱮ ᱚᱱᱟᱭ ᱧᱩ ᱠᱟᱜᱼᱟ ᱚᱱᱮ ᱦᱚᱲᱢᱚ ᱨᱮ ᱡᱮ ᱩᱱᱤ ᱚᱱᱟᱭ ᱵᱟᱹᱲᱤᱡ ᱩᱛᱟᱹᱨ ᱠᱟᱜ ᱛᱟᱭᱟ ᱚᱱᱟ ᱨᱮᱭᱟᱜ ᱥᱟᱱᱟᱢ ᱤᱭᱟᱹᱜᱤ ᱾ ᱟᱫᱚ ᱩᱱᱤ ᱦᱚᱲ ᱫᱚ ᱱᱟᱦᱟᱜ ᱪᱮᱫ ᱮ ᱪᱤᱠᱟᱹᱭᱟ ᱩᱱᱤ᱾ ᱟᱫᱚ ᱛᱤ ᱠᱚ ᱛᱷᱟᱨ ᱛᱷᱟᱨᱟᱜ ᱛᱟᱭ ᱠᱷᱟᱡ ᱫᱚ ᱥᱮᱛᱟᱜ ᱨᱮ ᱫᱚᱨᱠᱟᱨᱟᱭ ᱜᱮᱭᱟ᱾ ᱟᱨ ᱱᱟᱦᱟᱜ ᱩᱱᱤ ᱦᱚᱲ ᱫᱚ ᱮᱠᱟᱞ ᱪᱮᱫ ᱦᱚ ᱵᱟᱭ ᱠᱟᱹᱢᱤ ᱫᱟᱲᱮᱭᱟᱜᱼᱟ ᱟᱫᱚ ᱱᱟᱦᱟᱜ ᱩᱱᱤ ᱫᱚ ᱟᱡᱨᱮᱱ ᱵᱟᱹᱦᱩ, ᱟᱨ ᱢᱮᱛᱟᱭᱟ ᱠᱤ ᱟᱢ ᱫᱚ ᱠᱟᱹᱢᱤ ᱪᱟᱞᱟᱜ ᱢᱮ? ᱯᱚᱭᱥᱟ ᱠᱚ ᱵᱟᱹᱧ ᱠᱟᱢᱟᱣ ᱫᱟᱲᱤᱭᱟᱜᱼᱟ ᱤᱧ ᱫᱚ ᱪᱟᱞᱟᱜ ᱢᱮ ᱟᱢᱜᱮ ᱟᱹᱥᱩᱞᱤᱧ ᱜᱮ ᱟᱹᱥᱩᱞ ᱤᱧ ᱢᱮ ᱵᱟᱠᱟᱡ ᱫᱚ ᱩᱰᱩᱠ ᱪᱟᱞᱟᱜ ᱢᱮ ᱟᱫᱚ, ᱱᱚᱜᱼᱚ ᱱᱚᱣᱟ ᱪᱚᱞᱛᱤ ᱠᱚ ᱢᱟᱱᱮ ᱟᱹᱰᱤᱜᱟᱱ ᱚᱱᱠᱟ ᱚᱲᱟᱜ ᱨᱮ ᱚᱱᱠᱟ ᱧᱮᱞᱚᱜ ᱠᱟᱱᱟ ᱡᱮ ᱦᱟᱺᱰᱤ ᱯᱟᱹᱣᱨᱟᱹᱛᱮ ᱟᱵᱚᱣᱟᱜ᱾ ᱢᱤᱫᱴᱮᱱ ᱚᱲᱟᱜ ᱢᱚᱸᱡᱽ ᱜᱷᱟᱨᱚᱸᱡᱽ ᱮ ᱵᱟᱹᱲᱤᱡ ᱠᱟᱜᱼᱟ᱾ ᱟᱨ ᱡᱟᱦᱟᱸ ᱢᱚᱸᱡᱽ ᱵᱚᱱ ᱛᱟᱦᱮᱸ ᱠᱟᱱᱟ ᱚᱱᱟᱦᱚᱭ ᱵᱟᱹᱲᱤᱡ ᱮᱫ ᱵᱚᱱᱟ ᱦᱟᱺᱰᱤ ᱯᱟᱹᱣᱨᱟᱹ ᱫᱚ᱾ ᱥᱮ ᱵᱚᱸᱜᱟ ᱵᱩᱨᱩ ᱞᱟᱹᱜᱤᱫ ᱢᱟ ᱱᱟᱦᱟᱜ ᱚᱱᱟ ᱪᱚᱰᱚᱨ, ᱥᱟᱨᱮᱡ ᱚᱱᱟ ᱛᱟᱝ ᱦᱟᱺᱰᱤ ᱚᱱᱟ ᱢᱤᱫᱵᱟᱨ ᱯᱷᱩᱲᱩᱜ ᱜᱮᱢ ᱧᱩ ᱫᱟᱲᱮᱭᱟᱜᱼᱟ᱾ ᱚᱱᱟ ᱢᱟ ᱚᱱᱟ ᱛᱮᱢᱟ ᱵᱟᱢ ᱵᱚᱞᱩᱜ ᱚᱱᱠᱟ ᱛᱮᱢᱟ ᱦᱳᱭᱥᱮ? ᱟᱫᱚ ᱱᱟᱦᱟᱜ ᱚᱱᱮ ᱮᱴᱟᱜ ᱦᱟᱺᱰᱤ ᱠᱚᱢ ᱢᱮᱥᱟᱞᱟᱜᱼᱟ᱾ ᱟᱨ ᱵᱳᱛᱳᱞ ᱵᱳᱛᱳᱞ ᱮᱢ ᱧᱩᱭ ᱞᱮᱠᱷᱟᱡ ᱫᱚ ᱱᱟᱦᱟᱜ ᱮᱢ ᱵᱩᱞᱩᱜ ᱜᱮᱭᱟ᱾
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ᱾ ᱮ ᱟᱫᱚ ᱱᱟᱜ ᱟᱞᱮ ᱱᱚᱛᱮ ᱦᱚᱸ ᱚᱱᱠᱟ ᱜᱮ ᱧᱮᱞᱚᱜ ᱠᱟᱱ ᱜᱮᱭᱟ ᱢᱚᱴᱟᱢᱩᱴᱤ, ᱮᱸ ᱠᱟᱹᱢᱤ ᱚᱱᱠᱟ ᱟᱡ ᱫᱚ ᱥᱮᱛᱟᱜ ᱠᱷᱟᱱᱜᱮ ᱯᱟᱹᱣᱨᱟᱹ ᱧᱩᱭᱮᱜᱟᱭ ᱟᱫᱚ ᱟᱡ ᱵᱟᱹᱦᱩ ᱫᱚ ᱠᱳᱞ ᱠᱟᱭ ᱠᱟᱱᱟᱭ ᱠᱟᱹᱢᱤ᱾ ᱟᱨ ᱠᱟᱹᱢᱤ ᱠᱷᱚᱱᱟᱜ ᱧᱮᱞ ᱢᱮ ᱦᱮᱡ ᱱᱟᱭ ᱟᱡ ᱵᱟᱹᱦᱩ ᱟᱫᱚ ᱟᱡ ᱵᱟᱹᱦᱩ ᱜᱮ ᱟᱨᱦᱚ ᱫᱟᱞᱮ ᱠᱟᱱᱟᱭ ᱛᱚᱞᱮ ᱠᱟᱱᱟᱭ᱾ ᱟᱨ, ᱚᱱᱠᱟ ᱱᱤᱡᱮᱨ ᱢᱟᱛᱚ ᱠᱟᱹᱢᱤ ᱵᱟᱭ ᱫᱟᱲᱮᱭᱟᱜᱼᱟ᱾ ᱟᱨ ᱩᱱᱤ ᱡᱫᱤᱭᱳ ᱠᱟᱹᱢᱤ ᱟᱹᱜᱩᱭ ᱠᱷᱟᱱᱮ ᱨᱳᱡᱽᱜᱟᱨ ᱟᱹᱜᱩᱭ ᱠᱷᱟᱱᱮ ᱟᱫᱚ ᱩᱱᱤ ᱦᱚᱭ ᱫᱟᱞᱮᱭᱟ᱾ ᱟᱨ, ᱫᱤᱱ ᱜᱮ ᱧᱮᱞ ᱠᱚᱢ ᱢᱟᱱᱮ ᱮᱸ ᱠᱷᱟᱹᱯᱟᱹᱨᱤ ᱫᱚ ᱢᱮᱱᱟᱜ ᱜᱮᱛᱟ ᱠᱚᱣᱟ᱾ ᱟᱨ ᱥᱚᱝᱥᱟᱨ ᱨᱮ ᱩᱱᱠᱩᱣᱟᱜ ᱥᱟᱱᱛᱤ ᱜᱮ ᱵᱟ ᱥᱟᱱᱛᱤ ᱜᱮ ᱵᱟᱝ ᱛᱟᱦᱮᱱ ᱛᱟᱠᱚᱣᱟ᱾
ᱦᱳᱭ ᱢᱤᱫᱴᱮᱱ ᱦᱟᱺᱰᱤ ᱧᱩ ᱦᱚᱲ ᱡᱩᱫᱤ ᱫᱤᱱᱟᱹᱢ, ᱦᱟᱺᱰᱤ ᱧᱩ ᱟᱹᱜᱩᱭᱟ ᱟᱨ ᱚᱲᱟᱜ ᱮ ᱦᱤᱡᱩᱜᱼᱟ᱾ ᱛᱟᱦᱮᱞᱮ ᱩᱱᱤ ᱫᱚ ᱱᱟᱦᱟᱜ ᱞᱚᱴᱟ ᱫᱟᱜ ᱛᱮᱫᱚ ᱵᱟᱠᱚ ᱟᱛᱟᱝ ᱫᱟᱨᱟᱢᱮᱭᱟ ᱩᱱᱤ ᱫᱚ ᱱᱟᱦᱟᱜ ᱥᱟᱱᱟᱢ ᱠᱷᱚᱱ ᱢᱟᱲᱟᱝ ᱨᱮᱫᱚ ᱠᱚ ᱢᱮᱛᱟᱭᱟ ᱟᱢ ᱫᱤᱱᱟᱹᱢ ᱜᱮ ᱦᱟᱺᱰᱤᱢ ᱧᱩᱭᱮᱫ ᱠᱟᱱᱟ ᱯᱟᱹᱣᱨᱟᱹᱢ ᱧᱩᱭᱮᱫ ᱠᱟᱱᱟ ᱱᱚᱣᱟ ᱫᱚ ᱦᱚᱲᱢᱚ ᱞᱟᱹᱜᱤᱫ ᱦᱚᱭ ᱠᱷᱚᱛᱤᱭᱫᱟ᱾ ᱟᱨ ᱢᱤᱫᱴᱮᱡ ᱦᱚᱲᱟᱜ ᱥᱚᱝᱥᱟᱨ ᱦᱚᱨ ᱞᱟᱹᱜᱤᱫ ᱛᱮᱫᱚ ᱦᱟᱺᱰᱤ ᱫᱚ ᱱᱟᱦᱟᱜ ᱧᱩ ᱠᱚ, ᱵᱟᱭ ᱵᱟᱹᱜᱤᱭᱮᱫ ᱠᱟᱱᱟ ᱫᱤᱱᱟᱹᱢ ᱦᱤᱞᱳᱜ ᱫᱚ ᱦᱚᱭ ᱯᱩᱡᱟᱹ ᱯᱟᱥᱟ ᱠᱚᱨᱮ ᱫᱚ ᱢᱤᱫ ᱵᱟᱨ ᱯᱷᱩᱲᱩᱜ ᱮᱢ ᱧᱩ ᱵᱟᱲᱟ ᱠᱮᱫᱼᱟ ᱟᱨ ᱧᱩ ᱵᱟᱲᱟ ᱠᱟᱛᱮᱫ ᱟᱨᱦᱚᱸ ᱚᱱᱠᱟ ᱜᱮ ᱟᱯᱱᱟᱨ ᱱᱤᱡᱮᱨ, ᱠᱟᱹᱢᱤ ᱨᱮᱢ ᱞᱟᱜᱟᱣᱱᱟ ᱢᱮᱱᱠᱷᱟᱱ ᱟᱵᱚ ᱫᱚ ᱱᱟᱦᱟᱜ ᱪᱮᱫ ᱵᱚᱱ ᱪᱤᱠᱟᱭ ᱫᱟ? ᱟᱵᱚᱨᱮᱱ ᱥᱚᱢᱟᱡᱽ ᱨᱮᱱ ᱦᱚᱲ ᱪᱮᱫ ᱠᱚ ᱪᱤᱠᱟᱭᱫᱟ ᱟᱵᱚᱨᱮᱱ ᱮᱸ ᱦᱤᱡᱩᱜ ᱠᱟᱱ ᱜᱤᱫᱽᱨᱟᱹ ᱠᱚ ᱧᱮᱞ ᱪᱤᱭᱟᱹᱜ ᱠᱟᱱᱟ ᱚᱱᱟᱜᱮ ᱡᱮ, ᱢᱤᱫᱴᱮᱱ ᱦᱚᱲ ᱦᱟᱺᱰᱤ ᱧᱩ ᱠᱟᱛᱮᱜ ᱮ ᱠᱩᱰᱩ ᱵᱟᱲᱟᱭ ᱠᱟᱱᱟ ᱟᱨ ᱛᱟᱵᱮᱨ ᱵᱟᱲᱟᱭ ᱠᱟᱱᱟᱭ ᱚᱱᱮ ᱚᱱᱟ ᱡᱟᱹᱥᱛᱤ ᱧᱩ ᱚᱱᱟ ᱡᱤᱱᱤᱥ ᱦᱩᱭᱩᱜ ᱠᱟᱱᱟ ᱱᱤᱛᱚᱜ᱾ ᱱᱤᱛ ᱠᱟᱛᱮᱫ ᱵᱮᱱ ᱞᱤᱧ ᱞᱟᱹᱭ ᱟ ᱦᱟᱸᱜ ᱱᱚᱜᱼᱚᱭ ᱱᱚᱣᱟ, ᱢᱮᱱ ᱠᱟᱜ ᱩᱱᱤ ᱢᱟᱱᱮ ᱠᱚ ᱚᱱᱟ ᱠᱚ ᱴᱷᱤᱠ ᱜᱮ ᱠᱚ ᱢᱮᱱ ᱠᱟᱜ ᱞᱮᱠᱟ ᱪᱮ, ᱚᱱᱟ ᱩᱱᱤᱥᱥᱚ ᱯᱚᱱᱪᱟᱱᱳᱵᱳᱭ ᱪᱷᱤᱭᱟᱱᱳᱵᱳᱭ ᱦᱟ. ᱵᱤᱡ, ᱜᱮ ᱱᱟᱦ ᱜᱤᱫᱽᱨᱟᱹ ᱠᱚᱫᱚ ᱱᱟᱦᱟᱜ ᱠᱚ ᱴᱷᱤᱠ ᱧᱚᱜ ᱠᱚ ᱫᱟᱨᱟ ᱠᱚ ᱛᱟᱦᱮᱸ ᱠᱟᱱᱟ᱾ ᱱᱤᱛ ᱠᱟᱛᱮᱜ ᱱᱚᱣᱟ ᱱᱤᱛᱚᱜ, ᱫᱩ ᱦᱟᱡᱟᱨ ᱠᱷᱚᱡ ᱱᱚᱛᱮᱱ ᱠᱚ ᱜᱤᱫᱽᱨᱟᱹ ᱫᱚ ᱱᱟᱦᱟᱜ ᱠᱟᱹᱴᱤᱡ ᱢᱟᱱᱮ, ᱢᱟᱱᱮ ᱠᱚ ᱦᱩᱫᱤᱥ ᱵᱟᱲᱟᱭᱮᱫ ᱠᱟᱱᱟ ᱩᱱᱠᱩ ᱫᱚ ᱡᱟᱹᱥᱛᱤ ᱜᱮ ᱱᱟᱦᱟᱜ ᱢᱟᱱᱮ ᱚᱱᱟ ᱢᱤᱫᱴᱮᱱ ᱥᱟᱨᱵᱷᱮ ᱨᱮᱠᱚ ᱧᱟᱢ ᱠᱟᱜᱼᱟ ᱰᱷᱮᱨ ᱜᱮ ᱱᱟᱦᱟᱜ ᱩᱱᱠᱩ ᱫᱚ ᱟᱜ ᱡᱟ. ᱞᱫᱤ ᱠᱚ ᱦᱟᱲᱟᱢ ᱜᱚᱫᱚᱜ ᱠᱟᱱᱟ ᱡᱟ. ᱞᱫᱤ ᱠᱚ ᱞᱟᱹᱴᱩ ᱜᱚᱫᱚᱜ ᱠᱟᱱᱟ᱾ ᱟᱨᱼᱼ ᱵᱟᱝᱼᱠᱚ ᱢᱮᱥᱟᱜ ᱠᱟᱱᱟ ᱜᱤᱫᱽᱨᱟᱹ ᱢᱟᱱᱮ ᱠᱚ ᱡᱟᱞᱫᱤ ᱠᱚ ᱞᱟᱹᱴᱩ ᱜᱚᱫᱚᱜ ᱠᱟᱱᱟ ᱦᱳᱭ
ᱦᱮᱸ ᱦᱮᱸ ᱜᱚᱝᱼᱠᱮ ᱢᱟᱱᱮ ᱮ ᱚᱱᱠᱟ ᱧᱩ ᱢᱟᱠᱚ ᱚᱱᱠᱟ ᱠᱚ ᱧᱩᱭᱮᱫᱼᱟ ᱟᱫᱚ ᱮ ᱧᱩ ᱠᱟᱛᱮᱜ ᱮ ᱵᱟᱹᱲᱤᱡ ᱵᱟᱹᱲᱤᱡ ᱦᱚᱸᱠᱚ ᱠᱟᱹᱢᱤᱭᱮᱫ ᱜᱮᱭᱟ ᱚᱱᱠᱟ ᱢᱤᱫᱵᱟᱨ ᱜᱤᱫᱽᱨᱟᱹ ᱫᱚ ᱟᱫᱚ ᱚᱱᱠᱟ ᱵᱟᱹᱲᱤᱡ ᱠᱚ ᱠᱟᱹᱢᱤᱭᱮᱫᱼᱟ ᱥᱮ ᱵᱟᱹᱲᱤᱡ ᱰᱟᱦᱟᱨ ᱛᱮᱠᱚ ᱛᱟᱲᱟᱢᱮᱫ ᱜᱮᱭᱟ ᱱᱤᱛᱚᱜ᱾ ᱟᱫᱚ ᱮᱫᱸ ᱦᱮᱸ ᱟᱫᱚ ᱜᱟᱨᱡᱮᱱ ᱠᱚᱦᱚᱸ ᱡᱩᱫᱤ ᱠᱚ ᱵᱟᱰᱟᱭ ᱠᱟᱜ ᱨᱮᱦᱚᱸ ᱟᱫᱚ ᱜᱤᱫᱽᱨᱟᱹ ᱫᱚ ᱪᱮᱫ ᱦᱚᱸ ᱵᱟᱠᱚ ᱢᱮᱛᱟ ᱠᱚᱣᱟ ᱟᱫᱚ ᱚᱱᱠᱟ ᱧᱮᱞ ᱵᱟᱲᱟ ᱠᱚᱣᱟ ᱠᱚ᱾ ᱟᱸᱜ ᱢᱟᱱᱟ ᱦᱚᱸ ᱵᱟᱠᱚ ᱢᱟᱱᱟ ᱵᱟᱲᱟ ᱠᱚᱣᱟ᱾ ᱚᱱᱠᱟ ᱧᱮᱞ ᱵᱟᱲᱟ ᱦᱩᱭ ᱠᱟᱱ ᱜᱮᱭ ᱟᱞᱮ ᱱᱚᱛᱮ
ᱟᱨ ᱢᱟᱨᱟᱝ ᱠᱟᱛᱷᱟ ᱫᱚ ᱪᱮᱫ ᱠᱟᱱᱟ ᱜᱚᱝᱠᱮ ᱮ ᱱᱚᱣᱟ ᱥᱩᱫᱟᱹᱨ ᱞᱟᱹᱜᱤᱫᱼᱼ ᱛᱮᱫᱚ ᱱᱟᱜ ᱢᱤᱫᱴᱮᱱ ᱡᱤᱱᱤᱥ ᱢᱮᱱᱟᱜᱼᱟ ᱡᱮ ᱢᱤᱫᱴᱮᱱ ᱠᱚᱲᱟ ᱜᱤᱫᱽᱨᱟᱹ ᱫᱟᱠᱟ ᱡᱚᱢ ᱠᱮᱛᱮᱫ ᱱᱟᱦᱟᱜ ᱟᱹᱭᱩᱵ ᱫᱚᱥ ᱵᱟᱡᱮ ᱚᱠᱛᱮ ᱧᱤᱫᱟᱹ ᱡᱩᱫᱤ ᱚᱲᱟᱜ ᱠᱷᱚᱡ ᱮ ᱩᱰᱩᱠᱚᱜ ᱠᱟᱱᱟ᱾ ᱛᱟᱦᱚᱞᱮ ᱚᱱᱟ ᱚᱲᱟᱜ ᱨᱮᱱ ᱜᱚ ᱵᱟᱵᱟ ᱥᱮ ᱩᱱ ᱨᱮᱱ ᱜᱟᱨᱡᱮᱱ ᱫᱚ ᱩᱱᱠᱩ ᱢᱮᱱ ᱫᱚᱨᱠᱟᱨ ᱟᱨ ᱩᱱᱤ ᱫᱟᱞ ᱫᱚᱨᱠᱟᱨ ᱠᱤ ᱟᱢ ᱠᱚᱲᱟ ᱦᱚᱯᱚᱱ ᱜᱤᱫᱽᱨᱟᱹ ᱠᱟᱱᱟᱭ
ᱦᱩᱸ
ᱦᱚᱨ ᱵᱤᱨᱫᱮ ᱦᱤᱡᱩᱜ ᱥᱮᱱᱚᱜ ᱦᱤᱡᱩᱜ ᱥᱮᱱᱚᱜ ᱰᱟᱦᱟᱨ ᱠᱚᱨᱮ ᱠᱚ ᱡᱟᱦᱟᱱᱟᱜ ᱢᱟᱱᱮ ᱚᱱᱠᱟᱼᱼ ᱧᱤᱫᱟᱹ ᱧᱩᱛ ᱠᱚᱵᱚᱱ ᱧᱟᱢ ᱠᱚ ᱛᱟᱦᱮᱱᱟᱠᱚ ᱠᱚᱲᱟ ᱠᱚ ᱟᱵᱚ᱾ ᱟᱨ ᱵᱟᱠᱚ ᱤᱠᱟᱹ ᱠᱚ ᱛᱟᱦᱮᱱᱟ ᱡᱚᱵᱚᱨᱡᱚᱥᱛᱤ ᱠᱚᱠᱚ ᱛᱟᱦᱮ ᱱᱟᱠᱚ ᱟᱨ ᱩᱱᱠᱩ ᱥᱟᱶ ᱪᱮᱫ ᱩᱱᱠᱩ ᱥᱟᱶᱛᱮ ᱱᱟᱦᱟᱪᱟᱨ ᱠᱚ ᱛᱟᱦᱮᱱᱟ᱾ ᱱᱚᱣᱟ ᱫᱚ ᱱᱟᱦᱜ ᱯᱟᱨᱟᱭᱟ ᱯᱨᱚᱛᱮᱠ ᱟᱛ ᱨᱮ ᱱᱷᱟᱜ ᱯᱨᱚᱛᱮᱠ ᱡᱟᱭᱜᱟᱨᱮ ᱦᱟᱸᱜ ᱱᱚᱣᱟ ᱫᱚ ᱧᱮᱞ ᱠᱟᱜ ᱵᱮᱱ ᱦᱩᱭᱩᱜ ᱠᱟᱱ ᱜᱮᱭᱟ᱾ ᱱᱚᱣᱟ ᱠᱚ ᱡᱤᱱᱤᱥ ᱟᱨ ᱱᱟᱦᱟᱜ
ᱠᱚᱲᱟ ᱜᱤᱫᱽᱨᱟᱹ ᱦᱚᱸ ᱮᱱᱛᱮᱱ ᱚᱱᱮ ᱚᱱᱠᱟ ᱜᱮ, ᱢᱟᱱᱮ ᱟᱵᱚ ᱦᱚᱸ ᱠᱚᱲᱟ ᱜᱤᱫᱽᱨᱟᱹ ᱦᱚᱸ ᱵᱟᱠᱚ ᱴᱷᱤᱠ ᱠᱟᱱ ᱛᱟᱵᱚᱱᱟ, ᱦᱳᱭ ᱥᱮ᱾
ᱟᱫᱚ ᱚᱱᱠᱟ ᱜᱮ ᱱᱟᱷᱜ ᱮᱸ ᱪᱮᱫ ᱞᱤᱧ ᱞᱟᱹᱭᱟ ᱟᱫᱚ ᱚᱱᱟ ᱱᱤᱭᱮ ᱫᱚ᱾
ᱦᱳᱭ ᱟᱫᱚ, ᱢᱤᱫ ᱴᱮᱱ ᱟᱛᱳ ᱨᱮ ᱡᱮᱢᱚᱱ ᱵᱚᱱ ᱢᱮᱱ ᱠᱮᱭᱟ ᱩᱸᱜ ᱟᱪᱟᱨ ᱵᱤᱪᱟᱨ ᱮᱱ ᱛᱟᱦᱮᱱᱟ ᱟᱨ ᱵᱚᱱ ᱥᱮᱬᱟ ᱟᱠᱚᱣᱟ ᱟᱨ ᱠᱚ ᱧᱮᱞ ᱪᱮᱫᱟ ᱛᱚ ᱱᱟᱯᱟᱭ ᱜᱮ ᱛᱟᱦᱮᱱᱟ᱾ ᱟᱨ ᱡᱩᱫᱤ ᱜᱤᱫᱽᱨᱟᱹ ᱠᱚ ᱚᱲᱟᱜ ᱨᱮ ᱵᱟᱠᱚ ᱛᱟᱦᱮᱱᱟ ᱠᱟᱛᱷᱟ ᱠᱚ ᱵᱟᱠᱚ ᱟᱸᱡᱚᱢᱟ ᱱᱟᱦᱟᱜ᱾ ᱥᱮ ᱠᱷᱟᱹᱞᱤ ᱠᱚ ᱜᱤᱫᱽᱨᱟᱹ ᱫᱚ ᱦᱟᱜ ᱵᱟᱠᱚ ᱵᱩᱡᱽ ᱫᱟᱲᱮᱭᱟᱜᱼᱟ ᱡᱟᱦᱟ ᱱᱟᱜ ᱡᱤᱱᱤᱥ ᱜᱮ ᱟᱨ ᱵᱟᱠᱚ ᱪᱮᱫ ᱫᱟᱲᱮᱭᱟᱜᱼᱟ ᱥᱚᱢᱟᱡ ᱨᱮᱭᱟᱜ ᱡᱟᱦᱟᱱᱟᱜ ᱠᱟᱹᱢᱤᱦᱚᱨᱟ ᱠᱚᱜᱮ, ᱦᱳᱭᱥᱮ᱾
ᱦᱮᱸᱻ ᱟᱫᱚ ᱚ ᱜᱚᱝᱠᱮ, ᱚᱝᱠᱟ ᱢᱤᱜ ᱢᱤᱜ-ᱢᱤᱜᱴᱟᱝ ᱦᱚᱲᱟᱜ ᱨᱳᱠ ᱫᱚ ᱚᱝᱠᱟ ᱦᱚᱸ ᱧᱮᱞ ᱠᱟᱱᱟ ᱮᱸ ᱟᱸ ᱟᱭᱳ, ᱟᱭᱳᱼᱵᱟᱵᱟ ᱜᱮ ᱫᱚᱢᱮ ᱠᱤᱱ ᱧᱩᱭᱟ ᱥᱮ ᱫᱚᱢᱮ ᱠᱤᱱ ᱵᱩᱞ ᱠᱚᱜᱼᱟ᱾ ᱮᱸ ᱟᱫᱚ ᱚᱸᱰᱮ ᱚᱱᱠᱟᱱ ᱡᱟᱭᱜᱟ ᱨᱮ ᱡᱩᱫᱤ ᱢᱤᱫᱴᱟᱝ ᱜᱤᱫᱽᱨᱟᱹ ᱢᱮᱱᱟᱭᱟ ᱟᱫᱚ ᱩᱱᱤ ᱫᱚ ᱮᱸ ᱚᱱᱟ ᱪᱮᱜ ᱪᱮᱜ ᱮ ᱥᱮᱸᱬᱟᱭᱟ ᱩᱱᱤ ᱫᱚ ᱪᱮᱜ ᱮ ᱪᱮᱫᱟ ᱟᱭᱳ-ᱵᱟᱵᱟ ᱴᱷᱮᱱ?
ᱦᱳᱭ ᱦᱳᱭ ᱜᱚᱝᱠᱮ ᱟᱫᱚ ᱚᱱᱟ ᱥᱟᱱᱟᱢ ᱠᱷᱚᱱ ᱟᱨ ᱞᱟᱹᱴᱩ ᱢᱟ ᱩᱱᱤ ᱠᱤᱱ ᱜᱚ ᱵᱟᱵᱟᱣᱟᱜ ᱠᱟᱱ ᱜᱤᱱ ᱱᱟᱦᱟᱜ ᱡᱮ ᱢᱤᱫᱴᱮᱱ ᱜᱤᱫᱽᱨᱟᱹ ᱛᱮᱦᱮᱱ ᱛᱩᱞᱩᱡ ᱟᱵᱮᱱ ᱩᱱᱤᱭᱟᱜ ᱢᱤᱫᱴᱮᱱ ᱞᱟᱦᱟ ᱥᱮᱜ ᱪᱤᱞᱠᱟ ᱠᱟᱛᱮᱜ ᱮ ᱪᱤᱜ ᱮ ᱪᱤᱠ ᱠᱷᱮ ᱵᱟᱭ ᱪᱤᱠᱟᱹᱭᱟ ᱢᱤᱫᱴᱮᱱ ᱰᱟᱦᱟᱨ ᱮᱢᱚᱜ ᱞᱟᱹᱠᱛᱤ ᱠᱟᱱᱟ ᱠᱟᱹᱴᱤᱡ ᱥᱚᱢᱚᱭ ᱚᱠᱛᱮ ᱫᱚ ᱱᱟᱦᱟᱜ ᱟᱨ ᱚᱱᱟ ᱚᱠᱛᱮ ᱨᱮᱜᱮ ᱩᱱᱠᱤᱱ ᱡᱚᱫᱤ ᱩᱱᱤᱭᱟᱜ ᱵᱚᱦᱚᱜ ᱨᱮ ᱚᱱᱠᱟᱱ ᱡᱤᱱᱤᱥ ᱠᱤᱱ ᱧᱮᱞ ᱪᱩᱭ ᱭᱟ ᱛᱟᱦᱞᱮ ᱫᱚ ᱩᱱᱤ ᱫᱚ ᱵᱟᱭ ᱥᱮᱬᱟᱭᱟ, ᱩᱱᱤ ᱫᱚ ᱪᱤᱱᱛᱟᱹ ᱞᱟᱜᱟᱣᱟᱭᱟ ᱱᱟᱦᱟᱜ᱾ ᱤᱧ ᱜᱚ ᱤᱧ ᱵᱟᱵᱟ ᱫᱚ ᱱᱚᱜᱚ ᱱᱚᱝᱠᱟ ᱦᱟᱹᱰᱤ ᱠᱤᱱ ᱧᱩ ᱵᱟᱲᱟᱭᱮᱫᱟ ᱱᱟᱦᱟᱜ ᱦᱚᱲ ᱫᱚᱠᱚ ᱜᱟᱹᱰᱤᱭ ᱫᱟᱠᱚ, ᱚᱲᱟᱜ ᱫᱟᱠᱩ, ᱫᱩᱣᱟᱹᱨ ᱫᱟᱠᱩ, ᱢᱚᱵᱟᱭᱤᱞ ᱫᱟᱠᱩ, ᱴᱤᱵᱷᱤ ᱟᱨᱦᱚᱸ ᱮᱢᱟᱱ ᱛᱮ ᱟᱭᱢᱟ ᱠᱤᱪᱷᱩ ᱟᱨ ᱩᱱᱤ ᱫᱚ ᱱᱟᱦᱟᱜ ᱪᱤᱱᱛᱟᱹ ᱛᱮᱜᱤ ᱥᱟᱫᱢᱟ ᱛᱮᱜᱤ ᱛᱮᱦᱮᱱᱟ ᱤᱧ ᱵᱟᱵᱟ ᱫᱚ ᱯᱚᱭᱥᱟ ᱵᱟᱹᱱᱩᱜ ᱛᱟᱞᱮᱭᱟ ᱟᱞᱮᱭᱟᱜ ᱫᱚ ᱵᱟᱹᱧ ᱠᱤᱨᱤᱧ ᱫᱟᱲᱤᱭᱟᱜ ᱵᱟᱭ ᱠᱤᱨᱤᱧ ᱫᱟᱲᱤᱭᱟᱜᱼᱟ ᱪᱤᱜ ᱠᱚᱪᱚ ᱚᱝᱠᱟ ᱟᱭᱢᱟ ᱫᱤᱢᱟᱠ ᱨᱮ ᱟᱫᱚ ᱱᱟᱦᱜ ᱩᱱᱤ ᱫᱚ ᱟᱸ ᱴᱮᱱᱥᱮᱱ ᱛᱮᱜᱤ ᱜᱚᱴᱟ ᱡᱤᱱᱫᱹᱜᱤ ᱯᱟᱨᱚᱢᱚᱜ ᱛᱟᱭ ᱛᱮᱦᱮᱱᱟ᱾
ᱦᱮᱸ ᱴᱮᱱᱥᱮᱱ ᱪᱤᱱᱛᱟᱹ ᱛᱟᱦᱮᱱ ᱛᱟᱭᱟ ᱡᱮ ᱤᱧ ᱵᱟᱵᱟ ᱫᱚ ᱟᱨ ᱤᱧ ᱵᱟᱵᱟ ᱥᱮ ᱤᱧ ᱟᱭᱳ ᱥᱟᱨᱟᱫᱤᱱ ᱠᱷᱟᱹᱞᱤ ᱧᱩ ᱵᱩᱞ ᱠᱚᱜᱟ ᱠᱤᱱ ᱟᱨ ᱠᱟᱢᱤ ᱦᱚᱸ ᱪᱮᱜ ᱦᱚᱸ ᱵᱟᱹᱠᱤᱱ ᱠᱟᱹᱢᱤᱭᱟ ᱱᱟᱦᱟᱜ ᱦᱮᱸ᱾
ᱟᱨ ᱜᱚᱝᱠᱮ ᱴᱟᱭᱤᱢ ᱠᱚᱢᱟ ᱦᱳᱭᱦᱮᱜ ᱮᱱ ᱛᱟᱞᱟᱝᱟ᱾
ᱦᱳᱭ ᱜᱚᱝᱠᱮ ᱟᱫᱚᱵᱮᱱ ᱠᱚᱞ ᱫᱟᱲᱤᱜ ᱜᱮᱭᱟ ᱟᱨᱦᱚᱸ᱾
ᱟᱫᱚ ᱦᱮᱸ ᱴᱷᱤᱠ ᱜᱮᱭᱟ᱾